ᱳ ᱜᱚᱝᱚᱢᱠᱮ ᱟᱸᱡᱚᱢᱚᱜ ᱠᱟᱱᱟ᱾
ᱠᱮ ᱟᱸᱡᱚᱢᱚᱜ ᱠᱟᱱᱟ
ᱡᱚᱦᱟᱨ ᱜᱮ ᱜᱚᱝᱠᱮ
ᱦᱮᱸ ᱡᱚᱦᱟᱨ ᱜᱮ ᱡᱚᱦᱟᱨ ᱜᱮ
ᱛᱟᱦᱚᱞᱮ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱟ
ᱜᱚᱝᱠᱮ ᱦᱚᱸᱜᱼᱚᱭ ᱱᱤᱛᱚᱜ ᱤᱭᱟᱹᱞᱤᱧ ᱦᱮᱡ ᱟᱠᱟᱱᱟ ᱫᱟᱟᱲᱟᱱ ᱞᱤᱧ ᱦᱮᱡ ᱟᱠᱟᱱᱟ
ᱟᱪᱷᱟ
ᱵᱟᱟᱦᱮ ᱥᱮᱫ ᱞᱤᱧ ᱩᱰᱩᱠ ᱩᱰᱩᱠ ᱟᱠᱟᱱᱟ ᱢᱟᱱᱮ ᱵᱟᱦᱨᱮ ᱥᱮᱫ ᱚᱲᱟᱜ ᱠᱷᱚᱱ ᱫᱚ
ᱟᱪᱪᱷᱟ ᱜᱚᱢᱠᱮ
ᱦᱚᱭ ᱟᱵᱮᱱ ᱫᱚ
ᱟᱹᱞᱤᱧ ᱦᱚᱸᱜ ᱚᱭ ᱚᱲᱟᱜ ᱨᱮ ᱜᱮ ᱢᱮᱱᱟᱜ ᱞᱤᱧᱟᱹ ᱱᱤᱛ ᱦᱟᱹᱵᱤᱵ ᱫᱚ ᱛᱟᱦᱚᱞᱮ ᱜᱚᱝᱠᱮ ᱚᱲᱟᱜ ᱠᱚᱨᱮ ᱫᱚ ᱪᱮᱫ ᱠᱚ ᱪᱤᱠᱟᱹᱭ ᱦᱩᱭᱩᱜ ᱠᱟᱱᱟ
ᱚᱲᱟᱜ ᱠᱚᱨᱮ ᱫᱚ ᱚᱲᱟᱜ ᱠᱚᱨᱮ ᱜᱮ ᱱᱚᱜ ᱚᱸᱭ ᱱᱤᱭᱟᱹ ᱥᱚᱢᱚᱭ ᱫᱚ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱᱟ ᱠᱟᱹᱢᱤ ᱠᱚᱫᱚ ᱠᱟᱹᱢᱤ ᱠᱚᱫᱚ ᱵᱟᱝ ᱪᱟᱞᱟᱣ ᱦᱩᱭ ᱠᱟᱱᱟ ᱤᱧ ᱫᱚ ᱵᱟᱷᱨᱮ ᱠᱟᱹᱢᱤ ᱠᱚᱫᱚ
ᱟᱪᱪᱷᱟ ᱜᱚᱝᱠᱮ ᱞᱟᱹᱭ ᱫᱟᱞᱤᱧ ᱠᱟᱹᱴᱤᱡ--ᱮᱸ ᱮᱴᱠᱮᱴᱚᱬᱮ ᱥᱟᱰᱮ ᱠᱟᱱᱟ ᱠᱟᱹᱴᱤᱡ ᱵᱤᱱ ᱚᱪᱚᱜᱚᱜ ᱢᱟ ᱚᱸᱰᱮ ᱠᱷᱚᱱᱟᱜ ᱟᱹᱰᱤ ᱱᱟᱯᱟᱭᱚᱜᱼᱟ
ᱟᱪᱪᱷᱟ ᱟᱪᱪᱷᱟ ᱴᱷᱤᱠ ᱜᱮ
ᱟᱪᱪᱷᱟ ᱜᱚᱝᱠᱮ ᱦᱮᱸ ᱮᱠᱫᱚᱢ ᱜᱚᱢᱠᱮ ᱱᱤᱛᱚᱜ ᱫᱚ ᱴᱷᱤᱠ ᱜᱮᱭᱟ ᱟᱫᱚ ᱟᱹᱞᱤᱧ ᱢᱤᱫᱴᱟᱝ ᱠᱟᱛᱷᱟ ᱞᱤᱧ ᱞᱟᱹᱭᱟ ᱱᱚᱣᱟ ᱛᱟᱞᱟᱨᱮ ᱦᱳᱭᱥᱮ ᱠᱟᱛᱷᱟ ᱫᱚ ᱱᱳᱣᱟ ᱠᱟᱱᱟ ᱡᱮ ᱟᱵᱚ ᱡᱟᱦᱟᱸ ᱚᱞᱚᱜ ᱡᱤᱭᱚᱱ ᱵᱚᱱ ᱞᱟᱦᱟ ᱤᱫᱤᱭᱮᱫ ᱛᱟᱵᱚᱱᱟ
ᱦᱳᱭ ᱦᱳᱭ ᱦᱳᱭ
ᱟᱵᱤᱱ ᱵᱤᱱ ᱚᱞᱚᱜ ᱜᱮᱭᱟ ᱥᱮ ᱵᱟᱝ ᱜᱚᱝᱠᱮ
ᱦᱳᱭ ᱜᱚᱢᱠᱮ ᱚᱞᱚᱜ ᱜᱮᱭᱟᱞᱤᱧ
ᱟᱪᱪᱷᱟ ᱛᱟᱦᱚᱞᱮ ᱜᱚᱝᱠᱮ ᱟᱹᱵᱤᱱ ᱵᱤᱱ ᱚᱞᱚᱜ ᱜᱮᱭᱟ ᱟᱨᱦᱚᱸ ᱛᱚᱠᱚ ᱚᱞᱚᱜ ᱠᱟᱱᱟ
ᱦᱮᱸ ᱦᱮᱸ ᱦᱮᱸ
ᱟᱨᱦᱚᱸ ᱟᱵᱚᱣᱟᱜ ᱡᱟᱦᱟᱸ ᱮᱸ ᱟᱭᱳ ᱟᱲᱟᱝ ᱱᱚᱣᱟ ᱛᱮᱵᱚᱱ ᱚᱞᱚᱜ ᱠᱟᱱᱟ ᱦᱳᱭᱥᱮ ᱟᱵᱚᱣᱟᱜ ᱟᱭᱳ ᱟᱲᱟᱝ ᱞᱟᱯᱷᱟᱝ ᱥᱮᱫ ᱤᱫᱤ ᱞᱟᱹᱜᱤᱫ ᱛᱮ ᱥᱮ ᱟᱵᱚ ᱞᱟᱦᱟᱥᱮᱫ ᱩᱛᱱᱟᱹᱣ ᱞᱟᱹᱜᱤᱫ ᱛᱮ ᱪᱮᱫ ᱠᱚ ᱪᱮᱫ ᱠᱚ ᱪᱤᱠᱟᱹᱭ ᱞᱮᱠᱷᱟᱡ ᱱᱟᱯᱟᱭ ᱦᱩᱭᱩᱜ ᱛᱟᱵᱚᱱᱟ, ᱱᱚᱣᱟ ᱠᱚᱜᱮ ᱤᱫᱤ ᱠᱟᱛᱮ ᱞᱟᱝ ᱜᱟᱞᱚᱪᱚᱜᱼᱟ ᱛᱟᱦᱮᱧ ᱫᱚ ᱾
ᱟᱪᱪᱷᱟ ᱟᱪᱪᱷᱟ ᱦᱳᱭ ᱦᱳᱭ
ᱥᱮ ᱚᱠᱟ ᱠᱟᱹᱢᱤ ᱵᱟ ᱟᱞᱚᱵᱚᱱ ᱠᱚᱲᱟᱣ ᱢᱟ ᱱᱚᱣᱟ ᱠᱚᱫᱚ ᱵᱟᱹᱲᱤᱪᱚᱜ ᱠᱟᱱᱟ ᱦᱚᱸᱜᱼᱚᱭ ᱱᱚᱝᱠᱟᱱᱟᱜ ᱢᱤᱫᱴᱟᱝ ᱦᱳᱭ ᱥᱮ ᱪᱮ ᱟᱫᱚ ᱜᱚᱢᱠᱮ ᱟᱹᱵᱤᱱ ᱞᱟᱹᱭ ᱵᱤᱱ ᱥᱮ ᱪᱮ ᱮᱸ ᱪᱮᱫ ᱠᱩ ᱪᱤᱠᱟᱹ ᱞᱮᱠᱷᱟᱜ ᱱᱟᱯᱟᱭᱚᱜ ᱛᱟᱵᱚᱱᱟ ᱞᱟᱹᱭ ᱵᱤᱱ ᱥᱮ ᱟᱵᱚ ᱡᱟᱦᱟᱸ ᱦᱸ ᱟᱭᱳ ᱟᱭᱳ ᱟᱲᱟᱝ ᱛᱮᱵᱚᱱ ᱚᱞᱚᱜᱚᱜ ᱠᱟᱱ ᱫᱚ
ᱟᱪᱪᱷᱟ ᱟᱵᱚ ᱡᱟᱦᱟᱸ ᱟᱭᱚᱟᱭᱟᱝ ᱛᱮᱵᱚᱱ ᱚᱞᱚᱜ ᱠᱟᱱᱟ
ᱦᱮᱸ
ᱚᱱᱟ ᱫᱚ ᱟᱵᱚ ᱟᱵᱚ ᱥᱟᱱᱟᱢ ᱠᱚᱜᱮ, ᱟᱭᱳ ᱟᱲᱟᱝ ᱛᱮ ᱚᱞᱚᱜ ᱯᱟᱲᱦᱟᱣ ᱞᱟᱜᱟᱣ ᱵᱚᱱᱟ᱾ ᱦᱮᱸ ᱥᱮ? ᱥᱟᱱᱟᱢ ᱠᱚᱵᱚᱱ ᱱᱚᱣᱟ ᱛᱮᱵᱚᱱ ᱚᱞᱚᱜ ᱯᱟᱲᱦᱟᱜ ᱢᱟ᱾ ᱟᱨ ᱚᱱᱠᱟ ᱱᱟᱯᱟᱭ ᱛᱮᱵᱚᱱ, ᱚᱞᱚᱜ ᱯᱟᱲᱦᱟᱜ ᱢᱟ, ᱱᱚᱣᱟ ᱟᱵᱚᱣᱟᱜ ᱟᱭᱳ ᱟᱲᱟᱝ ᱛᱮ᱾ ᱦᱮᱸ ᱥᱮ
ᱦᱩᱸ
ᱦᱳᱭ ᱦᱳᱭ
ᱚᱱᱟ ᱪᱷᱟᱲᱟ ᱟᱨ ᱦᱮᱸᱻᱻ ᱟᱸᱡᱚᱢ ᱫᱚ ᱟᱸᱡᱚᱢᱚᱜ ᱠᱟᱱᱟ ᱟᱸᱡᱚᱢᱚᱜ ᱠᱟᱱᱟ
ᱚᱻ ᱟᱪᱪᱷᱟ ᱟᱪᱪᱷᱟ, ᱦᱮ ᱦᱳᱭ ᱚᱱᱠᱟ ᱢᱚᱱᱮ ᱠᱮᱴᱮᱡ ᱠᱟᱛᱮ ᱵᱚᱱ
ᱦᱮᱸᱻ ᱢᱚᱱᱮ ᱠᱮᱴᱮᱡ ᱠᱟᱛᱮ, ᱮᱠᱫᱚᱢ ᱚᱞᱚᱜ ᱯᱟᱲᱦᱟᱣ ᱫᱚᱨᱠᱟᱨᱚᱜ ᱠᱟᱱ ᱜᱮᱭᱟ᱾ ᱱᱚᱣᱟ ᱢᱟ, ᱢᱤᱫᱴᱟᱝ ᱯᱚᱭᱮᱱᱴ ᱠᱟᱱ ᱛᱟᱵᱚᱱᱟ᱾ ᱟᱨ ᱫᱚᱥᱟᱨ ᱠᱟᱛᱷᱟ ᱫᱚ ᱦᱩᱭᱩᱜ ᱠᱟᱱᱟ ᱱᱚᱝᱠᱟ ᱡᱮ ᱟᱵᱚ ᱱᱤᱛ ᱦᱟᱹᱵᱤᱡ ᱡᱟᱦᱟᱸ ᱛᱤᱱᱟᱹᱜ ᱟᱵᱚᱨᱮᱱ ᱦᱩᱰᱤᱧ ᱠᱚ, ᱱᱟᱯᱟᱭ ᱥᱟ ᱤᱱᱟᱹᱫᱚᱵᱚᱱ ᱮᱢ ᱫᱟᱲᱮ ᱟᱠᱚᱣᱟ ᱾ᱦᱳᱭ ᱥᱮ ᱪᱮᱫ?
ᱦᱮᱸ
ᱡᱮ ᱞᱮᱠᱟ ᱟᱹᱵᱤᱱ ᱫᱚ ᱴᱤᱭᱩᱥᱚᱱ ᱠᱚᱵᱤᱱ ᱦᱟᱛᱟᱣᱮᱫ ᱛᱟᱠᱚ ᱠᱮᱭᱟ᱾ ᱦᱮᱸ ᱥᱮ ᱪᱮᱫ? ᱟᱪᱪᱷᱟ ᱜᱚᱝᱠᱮ ᱟᱹᱵᱤᱱ ᱞᱟᱹᱭ ᱵᱤᱱ ᱥᱮ ᱚᱠᱟ ᱞᱮᱠᱟ ᱩᱱᱠᱩ ᱡᱟᱦᱟᱸ ᱦᱮᱸ ᱚᱞᱚᱜ ᱯᱟᱲᱦᱟᱣ ᱛᱟᱠᱚ, ᱚᱠᱟ ᱞᱮᱠᱟ ᱛᱟᱠᱚ ᱩᱱᱠᱩᱣᱟᱜ?
ᱟᱪᱪᱷᱟ ᱜᱚᱝᱠᱮ ᱱᱩᱠᱩᱣᱟᱜ ᱚᱞᱚᱜ ᱯᱟᱲᱦᱟᱜ ᱫᱚ ᱱᱟᱯᱟᱭ ᱜᱮ ᱱᱟᱯᱟᱭ ᱫᱚ ᱦᱩᱭᱩᱜ ᱠᱟᱱ ᱛᱟᱠᱚᱣᱟ ᱦᱮᱸ ᱥᱮ
ᱟᱪᱪᱷᱟ ᱜᱚᱝᱠᱮ ᱱᱟᱯᱟᱭ ᱛᱚ ᱱᱟᱯᱟᱭ ᱜᱮ ᱚᱠᱟ ᱞᱮᱠᱟ ᱠᱚ ᱯᱟᱲᱦᱟᱜ ᱠᱟᱱᱟ
ᱚ ᱟᱪᱪᱷᱟ ᱟᱪᱪᱷᱟ ᱟᱪᱷᱟ ᱟᱪᱪᱷᱟ ᱯᱟᱲᱦᱟᱜ ᱠᱟᱱ ᱜᱮᱭᱟ ᱜᱚᱝᱠᱮ ᱟᱫᱚ, ᱟᱹᱞᱤᱧ ᱟᱹᱞᱤᱧ ᱜᱮ ᱞᱤᱧ ᱯᱟᱲᱦᱟᱜ ᱠᱚᱣᱟ ᱛᱚ ᱟᱫᱚ ᱯᱟᱲᱦᱟᱣ ᱫᱚ ᱠᱚ ᱯᱟᱲᱦᱟᱜ ᱠᱟᱱ ᱜᱮᱭᱟ ᱢᱳᱴᱟᱢᱩᱴᱤ ᱢᱚᱡᱽ ᱜᱮ
ᱟᱪᱪᱷᱟ ᱪᱮᱫ, ᱪᱮᱫ, ᱪᱮᱫ ᱥᱟᱛᱟᱢ ᱠᱚ ᱯᱟᱲᱦᱟᱜ ᱠᱟᱱᱟ ᱜᱚᱝᱠᱮ
ᱟᱪᱪᱷᱟ ᱜᱚᱝᱠᱮ ᱯᱟᱲᱦᱟᱜ ᱠᱟᱱᱟ ᱠᱚ ᱚᱸᱰᱮ ᱚᱛᱱᱚᱜ ᱦᱮᱸ ᱥᱮ ᱚᱛᱱᱚᱜ ᱵᱮᱱ ᱟᱸᱡᱚᱢ ᱟᱠᱟᱫᱟ
ᱦᱮᱸ ᱚᱛᱱᱚᱜ
ᱦᱳᱭ ᱦᱳᱭ ᱚᱛᱱᱚᱜ ᱛᱟᱨᱯᱚᱨ ᱥᱟᱶᱦᱮᱫ ᱦᱳᱭ ᱥᱟᱬᱮᱥ
ᱟᱪᱪᱷᱟ ᱜᱚᱝᱠᱮ, ᱟᱪᱪᱷᱟ ᱜᱚᱝᱠᱮ ᱛᱟᱦᱚᱞᱮ ᱱᱟᱜᱟᱢ ᱫᱚᱵᱤᱱ ᱯᱟᱲᱦᱟᱣ ᱠᱚ ᱜᱮᱭᱟ ᱥᱮ ᱵᱟᱝ
ᱟᱪᱪᱷᱟ ᱱᱟᱜᱟᱢ ᱫᱚ ᱯᱟᱲᱦᱟᱣ ᱫᱚ ᱟᱹᱞᱤᱧ ᱫᱚ ᱵᱟᱹᱞᱤᱧ ᱯᱟᱲᱦᱟᱣ ᱠᱚᱣᱟ ᱟᱨ ᱢᱤᱫᱴᱮᱱ ᱟᱫᱚ ᱢᱤᱫᱴᱮᱱ ᱢᱮᱱᱟᱭᱟ ᱡᱚᱴᱟᱣ ᱤᱧ ᱨᱮᱱ
ᱟᱪᱪᱷᱟ
ᱩᱱᱤ ᱯᱟᱲᱟᱣ ᱠᱚᱣᱟ
ᱟᱪᱪᱷᱟ, ᱚᱱᱟ ᱢᱟ ᱟᱹᱰᱤ ᱱᱟᱯᱟᱭ ᱠᱟᱛᱷᱟ ᱠᱟᱱᱟ ᱟᱨ ᱜᱚᱢᱠᱮ ᱚᱠᱟ ᱞᱮᱠᱟᱱ ᱥᱮᱪᱮᱫ ᱮᱢ ᱞᱮᱠᱷᱟᱱ ᱟᱵᱚ ᱞᱟᱯᱷᱟᱝ ᱥᱮᱱ ᱩᱱᱠᱩ ᱵᱩᱱ ᱞᱟᱦᱟ ᱤᱫᱤ ᱫᱟᱲᱮᱭᱟ ᱠᱚᱣᱟ
ᱟᱪᱪᱷᱟ ᱟᱪᱪᱷᱟ ᱮᱠᱫᱚᱢ ᱮᱠᱫᱚᱢ
ᱚᱠᱟ ᱞᱮᱠᱟᱱ ᱥᱮᱪᱮᱫ ᱮᱱ ᱠᱷᱟᱱ ᱟᱵᱚ ᱵᱚᱱ ᱧᱮᱞ ᱮᱫᱟ ᱡᱮ ᱵᱮᱥᱤᱠ ᱵᱷᱟᱵᱛᱮ ᱟᱵᱚ ᱫᱤᱱᱟᱹᱢ ᱥᱮᱛᱟᱜ ᱨᱮ ᱵᱮᱨᱮᱫ ᱠᱟᱛᱮᱫ ᱩᱱᱠᱩ ᱦᱚᱸᱠᱚ ᱦᱤᱡᱩᱜ ᱠᱟᱱᱟ ᱚᱞᱚᱜ ᱟᱵᱚ ᱦᱚᱸ ᱥᱟᱯᱲᱟᱣ ᱵᱟᱲᱟ ᱠᱟᱛᱮᱫ ᱚᱸᱰᱮ ᱵᱚᱱ ᱫᱩᱲᱩᱵ ᱠᱟᱱᱟ
ᱦᱳᱭ ᱦᱳᱭ
ᱮᱱᱠᱷᱟᱱ ᱦᱚᱜᱼᱚᱭ ᱡᱮ ᱫᱤᱱᱟᱹᱢ ᱢᱤᱫᱴᱟᱝ ᱡᱟᱦᱟᱸ ᱦᱮᱣᱟ
ᱦᱳᱭ
ᱱᱚᱜᱼᱚᱭ ᱡᱮ ᱫᱤᱱᱟᱹᱢ ᱢᱤᱫ ᱴᱟᱝ ᱠᱟᱹᱢᱤ ᱠᱚᱨᱟᱣ
ᱦᱮᱸ ᱦᱮᱸ
ᱦᱚᱸᱜᱼᱚᱭ ᱱᱚᱣᱟ ᱡᱩᱫᱤ ᱫᱤᱱᱟᱹᱢ ᱦᱩᱭᱩᱜᱼᱟ ᱥᱮ ᱟᱨᱦᱚᱸ ᱦᱟᱯᱮᱱ ᱫᱤᱱ ᱨᱮ ᱦᱩᱭᱩᱜᱼᱟ ᱫᱤᱱᱟᱹᱢ ᱫᱤᱱᱟᱹᱢ ᱜᱮ ᱞᱮᱛᱟᱲ ᱜᱮ ᱢᱤᱫ ᱞᱮᱛᱟᱲ ᱦᱚᱸᱜᱼᱚᱭ ᱱᱚᱝ ᱚᱝᱠᱟ ᱞᱮᱱ ᱠᱷᱟᱱ ᱟᱵᱚ ᱫᱚ ᱞᱟᱯᱷᱟᱝ ᱥᱮᱫ ᱟᱹᱰᱤ ᱞᱟᱦᱟ ᱨᱮᱵᱚᱱ ᱥᱮᱴᱮᱨᱚᱜᱼᱟ
ᱦᱳᱭ ᱦᱳᱭ ᱮᱠᱫᱚᱢ ᱮᱠᱫᱚᱢ
ᱟᱪᱪᱷᱟ ᱜᱚᱝᱠᱮ ᱟᱹᱵᱤᱱ ᱞᱟᱹᱭ ᱵᱤᱱ ᱥᱮ ᱚᱛᱱᱚᱜ ᱚᱛᱱᱚᱜ ᱤᱫᱤ ᱠᱟᱛᱮ ᱵᱤᱱ ᱯᱟᱲᱦᱟᱣ ᱮᱫ ᱠᱚᱣᱟ ᱛᱚ ᱦᱳᱭ ᱥᱮ ᱟᱵᱚ ᱡᱟᱦᱟᱸ ᱦᱚᱸᱜᱼᱚᱭ ᱡᱮ ᱟᱲᱮ ᱯᱟᱥᱮ
ᱦᱮᱸ
ᱦᱳᱭ ᱦᱚᱭ ᱫᱷᱩᱥᱟᱹᱣ ᱥᱮ ᱦᱚᱭᱞᱚᱝ ᱵᱟᱹᱲᱤᱡᱚᱜ ᱠᱟᱱᱟ
ᱦᱳᱭ
ᱦᱚᱸᱜᱼᱚᱭ ᱱᱚᱣᱟ ᱤᱫᱤ ᱠᱟᱛᱮᱜ ᱠᱤᱪᱷᱩ ᱜᱟᱱ ᱠᱟᱛᱷᱟ ᱞᱟᱹᱭ ᱵᱤᱱ ᱥᱮ
ᱟᱪᱪᱷᱟ ᱜᱚᱝᱠᱮ ᱧᱮᱞ ᱫᱟᱵᱚᱱ ᱟᱵᱚ ᱱᱚᱣᱟ ᱦᱚᱭᱞᱚᱝ ᱵᱟᱹᱲᱤᱡᱚᱜ ᱠᱟᱱᱟ ᱚᱱᱟ ᱨᱮᱱᱟᱜ ᱫᱚ ᱠᱟᱛᱷᱟ ᱫᱚ ᱟᱵᱚ ᱵᱚᱱ ᱧᱮᱞ ᱫᱟ ᱟᱵᱚ ᱱᱚᱣᱟ ᱫᱤᱥᱚᱢ ᱨᱮ ᱦᱮᱸ ᱥᱮ ᱢᱮᱱ ᱠᱟᱨᱠᱷᱟᱱᱟ ᱠᱚ ᱟᱨᱚ ᱚᱱᱠᱟᱱᱟᱜ ᱟᱹᱰᱤ ᱟᱭᱢᱟ ᱚᱱᱠᱟᱱᱟᱜ ᱤᱭᱟᱹ ᱠᱚ ᱧᱮᱞᱚᱜ ᱧᱮᱞ ᱧᱟᱢᱚᱜ ᱠᱟᱱᱟ ᱦᱮᱸ ᱥᱮ ᱦᱚᱸᱜᱼᱱᱚᱣᱟ ᱠᱷᱟᱹᱛᱤᱨ ᱜᱮ ᱦᱚᱸᱜᱼᱚᱭ ᱟᱵᱚᱣᱟᱜ ᱦᱚᱭᱞᱚᱝ ᱠᱚ ᱵᱟᱹᱲᱤᱡᱚᱜ ᱠᱟᱱᱟ ᱠᱟᱨᱠᱷᱟᱱᱟ ᱫᱩᱸᱦᱟᱹ ᱵᱟᱹ ᱧᱮᱞ ᱠᱟᱫᱟ
ᱦᱮᱸ ᱠᱟᱨᱠᱷᱟᱱᱟ ᱫᱷᱩᱸᱣᱟᱹ ᱛᱟᱨᱯᱚᱨᱮ ᱦᱸᱚᱜᱼᱚᱭ ᱡᱮ ᱟᱵᱚ ᱵᱚᱱ ᱵᱮᱵᱚᱦᱟᱨ ᱫᱟ ᱯᱚᱞᱤᱛᱷᱤᱱ ᱠᱚ ᱦᱮᱸ ᱥᱮ ᱪᱮᱫ ᱚᱱᱟ ᱪᱷᱟᱰᱟ ᱦᱚᱸ ᱟᱵᱚ ᱱᱤᱛᱚᱜ ᱧᱮᱞ ᱫᱟᱲᱮᱭᱟᱜ ᱠᱟᱱ ᱜᱮᱭᱟ ᱵᱚᱱ ᱡᱮ ᱡᱟᱦᱟᱸ ᱢᱟᱱ ᱛᱟᱦᱟᱸ ᱜᱮ
ᱦᱮᱸ
ᱡᱟᱸᱦᱟᱱᱟᱜ ᱟᱡ ᱟᱹᱰᱤ ᱡᱟᱭᱜᱟ ᱨᱮᱵᱚᱱ ᱧᱮᱞ ᱫᱟ ᱡᱚᱵᱟᱲᱟ ᱠᱟᱱᱟ ᱨᱟᱥᱛᱟ ᱫᱷᱲᱟᱨᱮ ᱛᱮᱦᱚᱢ ᱪᱟᱞᱟᱜ ᱠᱟᱱᱟ ᱦᱚᱸᱜᱼᱚᱭ ᱱᱚᱝᱠᱟ ᱡᱮᱣᱮᱫ ᱛᱮᱜᱮ ᱦᱚᱭᱞᱚᱝ ᱵᱟᱹᱲᱤᱡ ᱛᱚ ᱡᱟᱹᱥᱛᱤ ᱦᱩᱭᱩᱜ ᱠᱟᱱᱟ
ᱦᱳᱭ ᱦᱳᱭ ᱮᱠᱫᱚᱢ
ᱟᱪᱪᱷᱟ ᱜᱚᱝᱠᱮ ᱱᱚᱣᱟ ᱠᱚᱵᱚᱱ ᱴᱮᱠᱟᱣ ᱫᱟᱨᱟᱢ ᱠᱷᱟᱱ ᱢᱤᱫᱴᱟᱹᱝ ᱱᱚᱶᱟ ᱫᱚ ᱨᱩᱣᱟᱹ ᱦᱟᱹᱥᱩ ᱦᱚᱸ ᱚᱱᱠᱟ ᱫᱚ ᱵᱟᱝ ᱦᱩᱭᱩᱜ ᱛᱟᱵᱚᱱᱟ᱾ ᱱᱚᱣᱟ ᱥᱮᱫ ᱛᱮᱦᱚᱸ ᱞᱟᱯᱷᱟᱝ ᱥᱮᱪᱮᱫ ᱫᱚ ᱞᱟᱦᱟ ᱛᱮᱜᱮ ᱪᱟᱞᱟᱣ ᱜᱟᱱᱚᱜᱼᱟ ᱦᱮᱸ ᱥᱮ ᱪᱮᱫ
ᱚᱱᱟ ᱠᱷᱮᱛᱛᱮ ᱨᱮ ᱦᱚᱸ ᱟᱵᱚ ᱵᱚᱱ ᱧᱮᱞ ᱮᱫᱟ ᱜᱚᱝᱠᱮ, ᱫᱟᱲᱮ ᱢᱟᱜᱽ ᱫᱟᱲᱮ ᱢᱟᱜ ᱫᱟᱲᱮ ᱢᱟᱜ ᱠᱤ ᱴᱷᱤᱠ ᱜᱮᱭᱟ?
ᱵᱟᱝ ᱜᱚᱢᱠᱮ ᱚᱱᱠᱟ ᱵᱟᱝ ᱴᱷᱤᱠ ᱟ ᱛᱟᱨᱟᱢᱟᱜ ᱫᱚ
ᱟᱵᱚ ᱵᱚᱱ ᱧᱮᱞ ᱫᱟ ᱫᱟᱨᱮ ᱢᱟᱜ ᱠᱟᱛᱮᱫ ᱦᱚᱸ ᱟᱵᱚ ᱫᱚᱵᱚᱱ ᱞᱟᱜᱟᱣ ᱫᱟ ᱡᱮ ᱫᱟᱨᱮ ᱵᱚ ᱨᱚᱦᱚᱭ ᱫᱟ ᱫᱟᱨᱮ ᱨᱚᱦᱚᱭ ᱫᱚ ᱢᱤᱫ ᱴᱟᱝ ᱢᱤᱫ ᱴᱟᱝ ᱜᱚᱢᱠᱮ ᱵᱷᱟᱹᱜᱤ ᱠᱟᱹᱢᱤ ᱠᱟᱱᱟ ᱡᱮ ᱟᱹᱞᱤᱧ ᱮᱸ ᱟᱞᱤᱧ ᱴᱷᱮᱡ ᱡᱟᱦᱟᱸᱭ ᱜᱤᱫᱽᱨᱟᱹ ᱴᱤᱭᱩᱥᱚᱱ ᱠᱚᱠᱚ ᱦᱤᱡᱩᱜ ᱫᱚ
ᱦᱳᱭ ᱟᱪᱪᱷᱟ
ᱱᱩᱠᱩ ᱫᱚ ᱦᱚᱸᱜᱼᱚᱭ ᱡᱮ ᱫᱟᱲᱮ ᱨᱚᱦᱚᱭ ᱦᱚᱪᱚ ᱠᱚ ᱠᱟᱱᱟ ᱦᱮᱸ ᱜᱚᱢᱠᱮ ᱟᱹᱵᱤᱱ ᱫᱚ ᱫᱟᱨᱮ ᱠᱚᱵᱤᱱ ᱨᱚᱦᱚᱭ ᱦᱚᱪᱚ ᱠᱚᱜᱮᱭᱟ ᱥᱮ ᱵᱟᱝ
ᱦᱳᱭ ᱜᱚᱝᱠᱮ ᱫᱟᱨᱮ ᱠᱚᱞᱤᱧ ᱨᱚᱦᱚᱭ ᱦᱚᱪᱚ ᱠᱮᱭᱟ ᱱᱚᱸᱜᱼᱚᱭ ᱟᱪᱪᱷᱟ ᱜᱚᱝᱠᱮ ᱞᱟᱹᱭ ᱵᱤᱱ ᱥᱮ ᱠᱤᱪᱷᱩ ᱫᱤᱱ ᱞᱟᱦᱟ ᱫᱟᱨᱮ ᱨᱮᱱᱟᱜ ᱤᱭᱟᱹ ᱛᱟᱦᱮᱸ ᱠᱟᱱ ᱫᱚ ᱢᱟᱦᱟ ᱛᱤᱥ ᱛᱟᱦᱮᱸ ᱠᱟᱱᱟ ᱞᱟᱹᱭ ᱵᱤᱱ ᱥᱮ
ᱟᱪᱪᱷᱟ ᱜᱚᱝᱠᱮ ᱚᱱᱟ ᱫᱚ ᱵᱟᱝ ᱩᱭᱦᱟᱹᱨᱚᱜ ᱠᱟᱱᱟ,
ᱦᱳᱭ ᱜᱚᱢᱠᱮ ᱟᱹᱞᱤᱧ ᱦᱚᱸ ᱵᱟᱹᱞᱤᱧ ᱩᱭᱦᱟᱹᱨ ᱫᱟᱞᱤᱧ ᱦᱟᱸᱜ ᱩᱱ ᱥᱩᱢᱟᱹᱭ ᱨᱚᱦᱚᱭ ᱦᱩᱭ ᱮᱱ, ᱟᱵᱮᱱ ᱫᱚᱵᱤᱱ ᱨᱚᱦᱚᱭ ᱞᱮᱫᱟ ᱛᱚ ᱩᱱ ᱥᱩᱢᱟᱹᱭ
ᱦᱮᱸ ᱨᱚᱦᱚᱭ
ᱦᱳᱭ ᱦᱳᱭ ᱫᱟᱨᱮ ᱨᱮᱱᱟᱜ ᱢᱟᱦᱟ ᱜᱮ ᱛᱟᱦᱮᱸ ᱠᱟᱱᱟ ᱤᱱ ᱦᱤᱞᱳᱜ ᱫᱚ, ᱟᱫᱚ ᱥᱟᱱᱟᱢ ᱥᱟᱱᱟᱢ ᱠᱚᱜᱮᱞᱤᱧ ᱨᱚᱦᱚᱭ ᱦᱚᱪᱚ ᱠᱮᱫ ᱠᱚᱣᱟ,
ᱦᱳᱭ ᱦᱳᱭ ᱦᱳᱭ,
ᱟᱪᱪᱷᱟ ᱜᱚᱝᱠᱮ ᱛᱤᱱᱟᱹᱜ ᱜᱟᱱ ᱯᱟᱹᱴᱷᱩᱣᱟᱹ ᱠᱚ ᱚᱞᱚᱜ ᱜᱮᱭᱟ ᱟᱵᱤᱱ ᱴᱷᱮᱱ?
ᱥᱮ ᱜᱚᱢᱠᱮ ᱟᱞᱤᱧ ᱴᱷᱮᱱ ᱠᱚ ᱚᱞᱚᱜ ᱜᱮᱭᱟ ᱰᱮ, ᱵᱟᱨᱜᱮᱞ ᱠᱷᱚᱱ ᱦᱚᱸ ᱵᱤᱥᱤ,
ᱟᱥᱪᱷᱟ ᱟᱫᱚ ᱜᱚᱢᱠᱮ ᱦᱮᱸ ᱩᱱᱠᱩᱣᱟᱜ ᱚᱞᱚᱜ ᱯᱟᱲᱦᱟᱜ ᱚᱠᱟ ᱞᱮᱠᱟᱵᱤᱱ ᱵᱩᱡᱮᱫ ᱛᱟᱠᱚᱣᱟ ᱡᱮ ᱞᱟᱦᱟ ᱥᱮᱫ ᱠᱚ ᱪᱟᱞᱟᱣ ᱫᱟᱲᱮᱭᱟᱜᱼᱟ,
ᱦᱳᱭ ᱜᱚᱢᱠᱮ ᱩᱱᱠᱩ ᱟᱜ ᱢᱟ ᱯᱟᱲᱦᱟᱣ ᱫᱚ ᱟᱫᱚ ᱟᱞᱤᱧ ᱢᱟ ᱚᱱᱠᱟ ᱜᱮᱞᱤᱧ ᱵᱩᱡ ᱫᱟ ᱞᱟᱦᱟ ᱥᱮᱫ ᱠᱚ ᱪᱟᱞᱟᱣ ᱫᱟᱲᱮᱭᱟᱜᱼᱟ ᱟᱫᱚ
ᱟᱫᱚ ᱡᱚᱛᱚ ᱡᱚᱛᱚ ᱢᱟ ᱵᱟᱠᱚ ᱥᱚᱢᱟᱱᱟ ᱦᱮᱸ ᱥᱮ,
ᱦᱮᱸ ᱚᱱᱟ ᱢᱟ ᱠᱟᱛᱷᱟ ᱠᱟᱱ ᱜᱮᱭᱟ ᱟᱵᱚᱣᱟᱜ ᱡᱟᱦᱟᱸ ᱮ ᱛᱤ ᱨᱮᱱᱟᱜ ᱠᱟᱹᱴᱩᱵᱽ ᱛᱟᱵᱚᱱ ᱚᱱᱟ ᱛᱚ ᱢᱚᱬᱮ ᱜᱚᱴᱟᱝ ᱜᱮ ᱟᱨ ᱵᱟᱝ ᱥᱚᱢᱟᱱᱟ, ᱠᱤᱱᱛᱩ ᱜᱚᱝᱠᱮ ᱢᱤᱫ ᱥᱟᱶᱛᱮ ᱡᱟᱦᱟ ᱡᱤᱱᱤᱥ ᱮᱢ ᱢᱚᱱᱮᱭ ᱠᱷᱟᱱ ᱥᱟᱵ ᱠᱤᱱᱛᱩ ᱚᱱᱟ ᱫᱚ ᱥᱟᱯ ᱟᱠᱚᱴ ᱠᱚᱫᱚ ᱵᱟᱱᱚᱜ ᱜᱮᱭᱟ,
ᱪᱤᱠᱟᱹ ᱪᱤᱠᱟᱹ ᱵᱟᱹᱞᱤᱧ ᱟᱡᱚᱢ ᱛᱤᱭᱩᱜ ᱞᱮᱜᱼᱟ,
ᱟᱨ ᱡᱟᱦᱟᱱ ᱡᱤᱱᱤᱥ ᱟᱵᱤᱱ ᱡᱩᱫᱤ ᱥᱟᱵ ᱟᱠᱚᱴ ᱵᱤᱱ ᱢᱚᱱᱮᱭ ᱠᱷᱟᱡ ᱵᱟᱝ ᱦᱚᱜᱼᱚᱭ ᱱᱚᱣᱟ ᱢᱚᱬᱮ ᱜᱚᱴᱟᱝ ᱠᱟᱴᱩᱵ ᱛᱮ ᱚᱱᱟ ᱫᱚ ᱥᱟᱵ ᱟᱠᱚᱴ ᱫᱚ ᱵᱟᱝ ᱜᱟᱱᱚᱜ ᱜᱮ,
ᱦᱳᱭ ᱦᱳᱭ
ᱦᱳᱭ ᱥᱮ ᱪᱮᱫ ᱚᱱᱠᱟ ᱜᱮ ᱟᱵᱚ ᱚᱞᱚᱜ ᱯᱟᱲᱦᱟᱣ ᱡᱤᱭᱚᱱ ᱠᱚᱨᱮ ᱦᱚᱸ ᱡᱟᱦᱟᱸ ᱟᱵᱚ ᱢᱟᱹᱭ ᱵᱟᱹᱵᱩ ᱛᱟᱠᱚ ᱥᱮ- ᱦᱮᱸ ᱩᱱᱠᱩ ᱵᱚᱱ ᱮ ᱟᱵᱚ ᱵᱚᱱ ᱯᱟᱲᱦᱟᱣ ᱮᱫ ᱠᱚᱣᱟ, ᱥᱮ ᱥᱤᱠᱷᱱᱟᱹᱛ ᱵᱚᱱ ᱮᱢᱟ ᱠᱚ ᱠᱟᱱᱟ ᱢᱤᱫ ᱞᱮᱠᱟᱱ ᱩᱱᱠᱩ ᱦᱚᱸ ᱟᱨ ᱡᱷᱚᱛᱚᱣᱟᱜ ᱦᱟᱛ ᱛᱟᱝ ᱫᱚ ᱵᱟᱝ ᱥᱚᱢᱟᱱ ᱜᱮᱛᱟ ᱠᱚᱣᱟ ᱡᱮ ᱢᱤᱫ ᱫᱷᱟᱣ ᱢᱮᱱᱛᱮᱭ ᱵᱩᱡᱽ ᱜᱚᱜ ᱠᱟᱜ ᱢᱮᱱᱛᱮ ᱦᱟᱱᱤ ᱦᱚᱸ ᱢᱤᱫ ᱫᱷᱟᱣ ᱢᱮᱱᱛᱮ ᱜᱩᱡ ᱡᱩᱜ ᱠᱟᱱᱟᱭ ᱡᱮ ᱮ ᱜᱚᱝᱠᱮ ᱟᱹᱞᱤᱧ ᱱᱚᱣᱟ ᱢᱮᱛᱟ ᱞᱤᱧ ᱩᱱ ᱵᱟᱨᱜᱮ ᱩᱱ ᱵᱟᱨᱜᱮ ᱩᱱᱤ ᱞᱟᱹᱭᱟᱭ ᱦᱩᱭᱩᱜᱼᱟ, ᱦᱳᱭ ᱥᱮ ᱪᱮᱫ ᱱᱚᱜᱼᱚᱭ ᱱᱚᱣᱟᱜᱮ ᱢᱤᱫᱴᱟᱝ ᱮ ᱦᱚᱜᱼᱚᱭ ᱱᱚᱣᱟ ᱡᱟᱦᱟᱸ ᱥᱚᱝᱥᱟᱨ ᱢᱤᱫᱴᱟᱝ ᱛᱮᱭᱟᱨᱚᱜ ᱠᱟᱱ ᱫᱚ ᱢᱤᱫ ᱠᱟᱛᱷᱟ ᱛᱮ ᱞᱟᱹᱭ ᱞᱮᱱᱠᱷᱟᱱ ᱱᱚᱜ-ᱚᱭ ᱱᱚᱣᱟ ᱟᱹᱰᱤ ᱱᱟᱯᱟᱭ ᱢᱤᱫᱴᱟᱝ ᱜᱚᱨᱚᱵᱟᱱ ᱠᱟᱛᱷᱟ ᱠᱟᱱᱟ ᱞᱟᱦᱟ ᱥᱮᱱ ᱫᱚ ᱱᱚᱜ ᱚᱭ ᱱᱚᱝᱠᱟ ᱠᱟᱛᱮ ᱜᱮ, ᱞᱟᱦᱟ ᱥᱮᱱᱚᱜ ᱫᱚ ᱮᱠᱫᱚᱢ ᱡᱟᱹᱨᱩᱲ ᱠᱟᱱ ᱜᱮᱭᱟ
ᱦᱳᱭ ᱦᱳᱭ ᱦᱳ ᱮᱚᱢ
ᱟᱫᱚ ᱜᱚᱝᱠᱮ ᱟᱵᱤᱱ ᱜᱮ ᱞᱟᱹᱭ ᱵᱤᱱ ᱥᱮ ᱡᱮ ᱟᱵᱚ ᱡᱟᱦᱟᱸ ᱚᱞᱚᱜ ᱡᱤᱭᱚᱱ,
ᱦᱮᱸ
ᱟᱵᱤᱱᱟᱜ ᱢᱤᱫᱴᱟᱝ ᱚᱞᱚᱜ ᱡᱤᱭᱚᱱ ᱛᱟᱦᱮᱸ ᱠᱟᱱᱟ ᱛᱚ ᱚᱠᱟ ᱞᱮᱠᱟ ᱵᱤᱱ ᱠᱷᱟᱸᱰᱟᱣ ᱠᱮᱫᱟ?
ᱜᱚᱢᱠᱮ ᱟᱹᱞᱤᱧ ᱚᱞᱚᱜ ᱡᱤᱭᱚᱱ ᱞᱤᱧ ᱠᱷᱟᱸᱰᱟᱣ ᱠᱟᱫᱟ, ᱟᱹᱰᱤ ᱨᱟᱹᱥᱠᱟᱹ ᱜᱮ ᱮᱠᱫᱚᱢ ᱞᱤᱧ ᱵᱩᱡᱷᱟᱹᱣ ᱮᱫ ᱛᱟᱦᱮᱸᱫ ᱚᱞᱚᱜ ᱠᱚ ᱚᱞᱚᱜ ᱠᱚᱫᱚ ᱦᱮᱸ ᱥᱮ, ᱮᱠᱫᱚᱢ ᱩᱱᱟᱹᱜ ᱩᱱᱟᱹᱜ ᱢᱤᱫ ᱥᱟᱶᱛᱮ ᱩᱱᱟᱹᱜ ᱩᱱᱟ. ᱜ ᱜᱟᱱ ᱯᱟᱹᱴᱷᱩᱣᱟᱹ ᱠᱚ ᱢᱤᱫ ᱥᱟᱶ ᱛᱮ ᱚᱞᱚᱜ ᱮᱫᱚᱢ ᱪᱟᱞᱟᱜ ᱦᱩᱭᱩᱜᱼᱟ ᱤᱭᱟᱹ ᱠᱚ ᱤᱭᱟᱹ ᱠᱚ ᱡᱚᱠᱷᱚᱱ ᱦᱩᱭᱩᱜᱭᱼᱟ ᱠᱮᱞᱟᱥ ᱠᱚ ᱩᱱ ᱥᱚᱢᱚᱭ ᱢᱤᱫ ᱥᱟᱶᱛᱮ ᱪᱟᱞᱟᱜ ᱦᱩᱭᱩᱜᱼᱟ ᱦᱤᱡᱩᱜ ᱦᱩᱭᱩᱜᱼᱟ ᱚᱸᱰᱮ ᱫᱩᱲᱩᱵ ᱟᱹᱰᱤ ᱮᱠᱫᱚᱢ ᱱᱟᱯᱟᱭ ᱵᱩᱡᱷᱟᱹᱜ ᱛᱟᱦᱮᱸᱜ
ᱨᱚᱲ ᱨᱚᱯᱚᱲ ᱚᱱᱟ ᱠᱚᱦᱚᱸ ᱢᱤᱫᱴᱟᱝ ᱩᱭᱦᱟᱹᱨ ᱨᱮ ᱛᱟᱦᱮᱱ ᱠᱟᱱ ᱡ
ᱦᱳᱭ ᱦᱳᱭ ᱦᱳᱭ ᱦᱳᱭ ᱦᱳᱭ ᱦᱳᱭ
ᱟᱫᱚ ᱜᱚᱢᱠᱮ ᱚᱱᱟ ᱥᱟᱶ ᱛᱮᱦᱚᱸ ᱟᱹᱵᱤᱱ ᱡᱟᱦᱟᱸ ᱦᱮᱸ ᱟᱨ ᱚᱞᱚᱜ ᱡᱤᱭᱚᱱ ᱨᱮ ᱚᱱᱠᱟᱱᱟᱜ ᱡᱟᱦᱟᱸ ᱩᱭᱦᱟᱹᱨ ᱨᱮᱱᱟᱜ ᱠᱟᱛᱷᱟ ᱱᱚᱜᱼᱚᱭ ᱱᱚᱣᱟ ᱠᱚ ᱪᱮᱫ ᱠᱚ ᱩᱭᱦᱟᱹᱨ ᱢᱮᱱᱟᱜ ᱛᱟᱹᱵᱤᱱᱟ
ᱟᱪᱪᱷᱟ ᱜᱚᱝᱠᱮ ᱩᱭᱦᱟᱹᱨ ᱫᱚ ᱟᱹᱰᱤ ᱜᱟᱱ ᱜᱮ ᱦᱤᱡᱩᱜ ᱤᱧ ᱩᱭᱦᱟᱹᱨ ᱠᱟᱜ ᱜᱮᱭᱟ ᱠᱤᱱᱛᱚ ᱢᱟᱱᱮ ᱩᱭᱦᱟᱹᱨ ᱫᱚ ᱦᱤᱡᱩᱜ ᱠᱟᱱ ᱜᱮᱭᱟ ᱩᱭᱦᱟᱹᱨ ᱫᱚ ᱩᱱᱟᱹᱜ ᱵᱟᱝᱞᱤᱧ ᱞᱟᱹᱭ ᱫᱟᱲᱮᱭᱟᱜ ᱠᱟᱱᱟ ᱦᱮᱸᱥᱮ ᱟᱵᱮᱱ ᱢᱤᱫᱵᱟᱨ ᱞᱟᱹᱭᱟ ᱵᱮᱱ ᱚᱱᱟ ᱠᱚ ᱩᱱᱟᱹᱜ ᱠᱟᱛᱷᱟ ᱠᱚ
ᱦᱮᱸ ᱜᱚᱝᱠᱮ ᱢᱟᱛᱚᱵᱮ ᱤᱝᱠᱟᱹ ᱜᱮ ᱦᱮᱸ ᱥᱮ ᱪᱮᱫ
ᱦᱳᱭ ᱦᱳᱭ ᱛᱟᱦᱞᱮ ᱚᱠᱛᱚ ᱠᱚᱦᱚᱸ ᱦᱤᱡᱩᱜ ᱠᱟᱱᱟ